ᱜᱚᱝᱠᱮ
ᱡᱚᱦᱟᱨ ᱜᱮ ᱜᱚᱝᱠᱮ᱾
ᱦᱳᱭ ᱟᱲᱟᱝ ᱠᱚ ᱢᱚᱡᱽ ᱜᱮᱵᱮᱹᱱ ᱟᱸᱡᱽᱢᱮᱜ-ᱟ᱾
ᱦᱮᱸ ᱢᱚᱡᱽ ᱜᱮᱞᱤᱧ ᱟᱸᱡᱚᱢᱫᱟ᱾ ᱟᱹᱞᱤᱧᱟᱜ ᱵᱮᱱ ᱟᱸᱡᱚᱢ ᱫᱟᱥᱮ?
ᱦᱳᱭ ᱟᱹᱵᱤᱱᱟᱜ ᱛᱷᱚᱲᱟ-ᱛᱷᱚᱲᱟ ᱰᱤᱥᱴᱟᱵ ᱮᱫᱟᱭ
ᱱᱤᱥᱴᱟᱯ ᱮᱫᱟᱭ᱾
ᱦᱳᱭ ᱱᱤᱛᱚᱜ ᱫᱚ ᱴᱷᱤᱠ ᱦᱤᱡᱩᱜ ᱠᱟᱱᱟ᱾ ᱱᱤᱛᱚᱜ ᱫᱚ ᱴᱷᱤᱠ ᱦᱤᱡᱩᱜ ᱠᱟᱱᱟ᱾
ᱚ ᱦᱮᱸ ᱛᱚ ᱢᱟ ᱦᱮᱸ ᱛᱚ ᱜᱚᱝᱠᱮ ᱛᱟᱦᱚᱞᱮ ᱢᱟᱥᱮ ᱟᱵᱮᱱᱟᱜ ᱠᱟᱹᱴᱤᱡ ᱤᱭᱟᱹ ᱞᱟᱹᱭ ᱛᱟᱵᱮᱱ ᱡᱮ ᱢᱤᱫᱴᱟᱱ ᱜᱤᱫᱟᱹᱨ ᱪᱮᱫ ᱞᱮᱠᱟ ᱠᱟᱛᱮᱫ ᱟᱵᱚ ᱢᱚᱸᱡᱽ ᱠᱟᱛᱮᱜ ᱮᱠᱫᱚᱢ ᱵᱚᱱ ᱦᱟᱨᱟ ᱵᱩᱨᱩ ᱠᱚᱣᱟ᱾
ᱦᱳᱭ ᱟᱵᱚ ᱫᱚ ᱥᱟᱱᱟᱢ ᱠᱷᱚᱱ ᱞᱟᱦᱟᱨᱮ ᱟᱹᱞᱤᱧ ᱦᱚᱸ ᱵᱚᱞᱮ ᱟᱹᱞᱤᱧ ᱞᱟᱦᱟ ᱞᱤᱧ ᱞᱟᱹᱭᱟ ᱟᱹᱞᱤᱧ ᱫᱚ ᱩᱱᱟᱹᱜ ᱫᱚ ᱵᱟᱝ ᱞᱤᱧ ᱵᱟᱰᱟᱭᱟ ᱟᱫᱚ ᱡᱟᱦᱟᱸ ᱛᱤᱱᱟᱹᱜ ᱞᱤᱧ ᱵᱟᱲᱟᱭᱟ ᱦᱟᱸᱜ ᱟᱫᱚ
ᱟᱵᱚᱱᱟᱜ ᱡᱟᱦᱟᱸ ᱛᱤᱱᱟᱹᱜ ᱵᱮᱱ ᱵᱟᱲᱟᱭ?
ᱦᱳᱭ ᱦᱳᱭ ᱡᱟᱦᱟᱸ ᱜᱤᱫᱽᱨᱟᱹ ᱫᱚ ᱡᱚᱱᱚᱢ ᱠᱟᱛᱮᱫ ᱵᱟᱫ ᱨᱮ ᱥᱟᱱᱟᱢ ᱠᱚ ᱞᱟᱦᱟᱨᱮᱱ ᱟᱜ ᱩᱱᱤ ᱨᱮᱱ ᱥᱤᱠᱪᱷᱚᱠ ᱫᱚᱭ ᱦᱩᱭᱩᱜ ᱠᱟᱱᱟᱭ ᱟᱡᱨᱮᱱ ᱟᱭᱳ- ᱵᱟᱵᱟ ᱠᱤᱱ ᱦᱩᱭᱩᱜ ᱛᱟᱦᱮᱸᱱ᱾
ᱦᱩᱸ ᱦᱩᱸ
ᱦᱳᱭ ᱟᱫᱚ ᱥᱟᱱᱟᱢ ᱠᱚ ᱞᱟᱦᱟ ᱨᱮᱫᱚ ᱜᱤᱫᱽᱨᱟᱹ ᱫᱚ ᱟᱜ ᱟᱯ ᱡᱚᱱᱚᱢ ᱟᱲᱟᱝ ᱜᱮ ᱪᱮᱫᱟᱜ ᱫᱚᱨᱠᱟᱨ ᱟ ᱚᱱᱟ ᱛᱟᱭᱚᱢ ᱡᱟᱦᱟᱸ ᱛᱤᱱᱟᱹᱜ ᱵᱚᱞᱮ ᱢᱚᱡᱽ ᱨᱚᱲ ᱟᱨ ᱵᱷᱟᱜᱮ- ᱵᱷᱟᱜ ᱜᱮ ᱵᱚᱞᱮ ᱡᱟᱦᱟᱸ ᱢᱮᱱᱟᱜ ᱛᱟᱵᱚ ᱚᱱᱟ ᱠᱤᱱ ᱪᱮᱫ ᱟᱭ ᱟᱡ ᱜᱚ-ᱵᱟᱵᱟ
ᱦᱩᱸ
ᱟᱨ ᱚᱱᱟ ᱛᱟᱭᱚᱢ ᱦᱟᱨᱟ ᱛᱷᱚᱲᱟ ᱜᱟᱱᱮ ᱦᱟᱨᱟ ᱵᱟᱲᱟ ᱞᱮᱱᱠᱷᱟᱱ ᱤᱥᱠᱩᱞ ᱠᱚᱠᱤᱱ ᱠᱩᱞ ᱠᱟᱭ᱾ ᱦᱳᱭ ᱟᱨ ᱵᱷᱟᱹᱜᱤ ᱥᱤᱠᱪᱷᱟ ᱮᱢ ᱠᱟᱛᱮ ᱵᱚᱞᱮ ᱩᱱᱤ ᱜᱤᱫᱽᱨᱟᱹ ᱥᱠᱮᱯ ᱦᱮ ᱦᱚᱭ ᱟᱫᱚ ᱥᱠᱮᱯ ᱵᱟᱫ ᱛᱮ ᱦᱟᱨᱟ ᱵᱟᱲᱟ ᱠᱟᱛᱮᱫ ᱨᱮᱦᱚᱸ ᱚᱱᱠᱟ ᱩᱱᱤ ᱪᱷᱩᱴ ᱵᱟᱝ ᱦᱟᱸᱜ ᱠᱤᱱ ᱮᱢ ᱦᱟᱛᱟᱲᱟᱭ ᱡᱮᱢᱚᱱ ᱩᱱᱤ ᱟᱭᱟᱜ ᱡᱟᱸᱜᱟ ᱨᱮ ᱵᱟᱭ ᱠᱮᱴᱮᱡᱚᱜ ᱢᱤᱫ ᱫᱚ ᱟᱡᱨᱮᱱ ᱟᱭᱳ ᱵᱟᱵᱟ ᱚᱱᱠᱟ ᱪᱷᱩᱴ ᱵᱟᱝᱠᱤᱱ ᱮᱢᱟᱭ ᱡᱚ ᱜᱤᱫᱽᱨᱟᱹ ᱜᱟᱹᱞᱚᱛ ᱮ ᱠᱟᱹᱢᱤ ᱞᱮᱠᱷᱟᱱ ᱩᱱᱤ ᱟᱭᱟᱜ ᱯᱷᱤᱭᱩᱪᱟᱨ ᱮ ᱵᱟᱹᱲᱤᱡ ᱩᱛᱟᱹᱨ ᱛᱟᱭ
ᱦᱮᱸ ᱦᱩᱸ ᱩᱱᱤ ᱢᱤᱫᱴᱮᱱ ᱜᱤᱫᱟᱹᱨ ᱦᱟᱨᱟ ᱠᱟᱛᱮᱫ ᱫᱚ ᱚᱱᱮ ᱡᱚᱱ ᱡᱟᱱᱟᱢ ᱮᱱᱟᱭ ᱛᱟᱯᱚᱨ ᱡᱟᱱᱟᱢ ᱠᱟ ᱠᱟᱛᱮᱫ ᱩᱱᱤ ᱢᱟᱱᱮ ᱟᱭᱟᱜ ᱯᱟᱨᱤ ᱯᱟᱨᱥᱤᱠ ᱡᱟᱦᱟᱸ ᱯᱚᱨᱤᱵᱮᱥ ᱠᱚᱦᱚᱸ ᱚᱱᱟ ᱠᱚᱦᱚᱸ ᱠᱟᱹᱴᱤᱡ ᱧᱮᱞ ᱦᱩᱭᱩᱜ-ᱟ ᱡᱮ ᱪᱮᱫ ᱞᱮᱠᱟᱱ ᱜᱤᱫᱟᱹᱨ ᱥᱟᱶᱛᱮ ᱜᱟᱛ ᱜᱟᱛᱮᱜ ᱟᱭ ᱥᱮ ᱪᱮᱫ ᱞᱮᱠᱟᱱ ᱜᱤᱫᱟᱹᱨ ᱠᱚ ᱥᱟᱶᱛᱮ ᱢᱮᱥᱟ ᱵᱟᱲᱟᱜ ᱠᱟᱱᱟᱭ ᱩᱱᱠᱩ ᱠᱚ ᱜᱤᱫᱟᱹᱨ ᱡᱩᱫᱤ ᱵᱟᱹᱲᱤᱡ ᱜᱤᱫᱟᱹᱨ ᱠᱚ ᱦᱩᱭᱩᱜ-ᱟ ᱛᱟᱦᱚᱞᱮ ᱩᱱᱤ ᱦᱚᱸ ᱵᱟᱹᱲᱤᱡ ᱰᱟᱦᱟᱨ ᱡᱮ ᱵᱮᱥᱤᱨ ᱵᱷᱟᱜᱽ ᱫᱚ ᱛᱟᱲᱟᱢ ᱥᱟᱱᱟᱭᱮᱭᱟ ᱮᱱᱛᱮᱫ ᱚᱱᱮ ᱚᱠᱟ ᱠᱚᱨᱮ ᱪᱤᱠᱟᱹ ᱵᱟᱲᱟᱭ ᱠᱟᱱᱟ ᱧᱮᱞᱮ ᱦᱩᱭᱩᱜ-ᱟ ᱛᱟᱯᱚᱨᱮ ᱤᱥᱠᱩᱞ ᱵᱷᱮᱡᱟ ᱥᱟᱶ ᱥᱟᱶᱛᱮ ᱱᱤᱡᱮ ᱨᱮᱦᱚᱸ ᱠᱟᱹᱴᱤᱡ ᱢᱟᱱᱮ ᱯᱟᱲᱦᱟᱣ ᱦᱚᱸ ᱯᱟᱲᱦᱟᱣ ᱦᱩᱭᱩᱜ-ᱟ ᱡᱮ ᱪᱮᱫ ᱞᱮᱠᱟᱭ ᱯᱟᱲᱦᱟᱜ ᱠᱟᱱᱟ ᱥᱮ ᱵᱟᱭ ᱯᱟᱲᱦᱟᱜ ᱠᱟᱱᱟ ᱠᱟᱹᱴᱤᱡ ᱧᱮᱞᱮ ᱦᱩᱭᱩᱜ-ᱟ ᱵᱟᱠᱷᱟᱱ ᱫᱚ ᱚᱱᱟ ᱜᱟᱛᱮ ᱜᱟᱛᱮ ᱦᱟᱸᱜ ᱛᱟᱯᱚᱨ ᱱᱤᱛᱚᱜ ᱫᱚ ᱚᱱᱮ ᱛᱚ ᱜᱟᱛᱮ ᱜᱟᱛᱮ ᱛᱮᱜᱮᱥᱮ ᱟᱵᱚ ᱦᱟᱺᱰᱤ ᱯᱟᱹᱣᱨᱟᱹ ᱧᱩ ᱥᱮ ᱪᱩᱴᱤ ᱛᱷᱟᱢᱟᱠᱩᱨ ᱠᱚ ᱡᱚᱢ ᱚᱱᱟ ᱠᱚᱫᱚ ᱠᱚ ᱥᱮᱬᱟᱭᱮᱫᱟ ᱥᱮ
ᱦᱳᱭ ᱦᱳᱭ ᱚᱱᱟ ᱫᱚ ᱚᱱᱟ ᱡᱟᱦᱟᱸ ᱜᱟᱛᱮ ᱜᱟᱛᱮ ᱥᱟᱨᱠᱮᱞ ᱠᱚ ᱦᱩᱭᱩᱜ ᱠᱟᱱᱟ ᱥᱮ ᱚᱱᱟ ᱠᱷᱚᱱᱚᱡ ᱜᱮ ᱪᱮᱫᱚᱜ ᱠᱟᱱᱟ ᱚᱱᱟ ᱠᱚᱫᱚ
ᱚᱱᱟ ᱠᱚ ᱜᱮ ᱪᱮᱫᱚᱜ ᱠᱟᱱᱟ ᱛᱟᱨᱯᱚᱨ ᱛᱟᱦᱞᱮ ᱢᱟᱱᱮ ᱡᱚᱛᱚᱠᱷᱚᱱ ᱩᱱᱤ ᱱᱤᱡᱮᱛᱮ ᱵᱟᱭ ᱵᱩᱡᱮᱫ ᱱᱚᱣᱟ ᱠᱚᱫᱚ ᱵᱟᱹᱲᱤᱡ ᱡᱤᱱᱤᱥ ᱥᱮ ᱪᱮᱫ ᱡᱤᱱᱤᱥ ᱠᱟᱱᱟ ᱛᱚᱛᱚᱠᱷᱚᱱ ᱦᱟᱹᱵᱤᱡ ᱫᱚ ᱟᱫᱚ ᱩᱱᱤ ᱫᱚ ᱠᱟᱹᱴᱤᱡ ᱩᱱᱤ ᱯᱤᱪᱷᱟᱱ ᱨᱮᱫᱚ ᱛᱟᱦᱮᱱ ᱜᱮ ᱦᱩᱭᱩᱜ-ᱟ ᱠᱟᱹᱴᱤᱡ ᱞᱚᱠᱠᱷᱚᱭ ᱜᱮ ᱦᱩᱭᱩᱜ-ᱟ ᱵᱟᱹᱲᱤᱡ ᱠᱷᱟᱱ ᱫᱚ ᱮᱜᱮᱨᱮ ᱦᱩᱭᱩᱜ-ᱟ ᱾ ᱢᱟᱱᱮ ᱩᱱᱤᱭᱟᱜ
ᱳᱡᱳᱚᱱ ᱦᱤᱥᱟᱹᱵ ᱛᱮ ᱚᱱᱠᱟ ᱤᱭᱟᱹᱭ ᱦᱩᱭᱩᱜ-ᱟ᱾ ᱛᱮᱫ ᱫᱟᱞ ᱠᱷᱟᱱ ᱫᱚ ᱫᱟᱞᱮ ᱦᱩᱭᱩᱜ-ᱟ ᱠᱟᱹᱴᱤᱡ ᱫᱚ ᱮ ᱨᱮᱦᱚᱸ ᱚᱱᱟ ᱰᱟᱦᱟᱨ ᱛᱮᱫᱚ ᱵᱟᱝ ᱥᱮᱱ ᱦᱚᱪᱚ ᱟᱭ ᱦᱩᱭᱩᱜ-ᱟ ᱾ ᱡᱟᱛᱮ ᱚᱱᱟ ᱰᱟᱦᱟᱨ ᱨᱮ ᱵᱟᱭ ᱪᱟᱞᱟᱜ ᱢᱟ ᱚᱱᱠᱟ ᱨᱚᱠᱚᱢ ᱠᱟᱹᱢᱤ ᱠᱚᱨᱟᱣ ᱦᱩᱭᱩᱜ-ᱟ ᱾ ᱠᱷᱟᱱ ᱱᱤᱛᱳᱴᱟᱜ ᱫᱚ ᱱᱚᱜ-ᱚᱭ ᱧᱮᱞᱚᱜ ᱠᱟᱱᱟ ᱚᱱᱟ ᱚᱱᱟ ᱪᱩᱴᱤ ᱛᱷᱟᱢᱟᱠᱩᱨ ᱡᱚᱢ ᱠᱚᱫᱚ ᱚᱱᱟ ᱫᱚ ᱳᱭ ᱯᱷᱟᱭᱤᱵ ᱥᱤᱠᱥ ᱾ ᱦᱟᱭ ᱤᱥᱠᱩᱞ ᱡᱚᱠᱷᱚᱱᱮ ᱪᱟᱞᱟᱜ ᱠᱟᱱᱟ ᱩᱱ ᱨᱮᱜᱮᱭ ᱥᱮᱬᱟᱭᱮᱫᱟᱭ ᱤᱱᱟᱹ ᱴᱟᱭᱤᱢ ᱜᱮ ᱢᱟᱱᱮ ᱦᱟᱭ ᱤᱥᱠᱩᱞ ᱦᱟᱭ ᱤᱥᱠᱩᱞ ᱪᱟᱞ ᱦᱟᱭ ᱤᱥᱠᱩᱞ ᱵᱤᱫᱟᱹᱞ ᱨᱮᱜᱮᱭ ᱥᱮᱬᱟ ᱠᱟᱜ ᱠᱟᱱᱟᱭ ᱚᱱᱟ ᱦᱚᱛᱮ ᱛᱮ ᱟᱹᱞᱤᱧ ᱫᱚᱞᱤᱧ ᱢᱮᱱᱟ ᱳᱭ ᱠᱚᱞᱡᱽ ᱠᱚ ᱦᱟᱹᱵᱤᱡ ᱫᱚ ᱜᱤᱫᱟᱹᱨ ᱫᱚ ᱧᱮᱞᱮᱜ ᱜᱮ ᱦᱩᱭᱩᱜ-ᱟ ᱠᱚᱞᱮᱡᱽ ᱟᱹᱨᱤ ᱵᱚᱞᱚ ᱜᱟᱱ ᱦᱟᱹᱵᱤᱡ ᱾ ᱱᱤᱡᱮᱨᱟᱜ ᱵᱩᱡ ᱛᱚᱛ ᱜᱮ ᱤᱱᱟᱹᱠᱷᱟᱱ ᱢᱮᱱᱟᱜ ᱛᱟᱭᱟ ᱾
ᱦᱳᱭ ᱦᱳᱭ ᱡᱟᱦᱟᱸ ᱟᱵᱮᱱ ᱵᱤᱱ ᱞᱟᱹᱭ ᱦᱚᱪᱚ ᱠᱮᱫ ᱱᱚᱣᱟ ᱟᱹᱰᱤ ᱵᱷᱟᱹᱞᱤ ᱵᱮᱱ ᱞᱟᱹᱭ ᱦᱚᱪᱚ ᱠᱮ ᱵᱚᱞᱮ ᱱᱤᱭᱟᱹ ᱠᱚ ᱵᱚᱞᱮ ᱵᱟᱝ ᱴᱷᱤᱠᱟ ᱛᱚᱵᱮ ᱜᱚᱝᱠᱮ ᱟᱹᱞᱤᱧ ᱞᱤᱧ ᱞᱟᱹᱭ ᱦᱚᱪᱚ ᱞᱮᱫᱟ ᱡᱟᱦᱟᱸ ᱜᱤᱫᱽᱨᱟᱹ ᱵᱚᱞᱮ ᱠᱟᱹᱴᱤᱡ ᱠᱷᱚᱱ ᱡᱟᱦᱟᱸ ᱴᱮᱱᱛᱷ ᱠᱞᱟᱥ ᱦᱟᱹᱵᱤᱡ ᱢᱚᱸᱡᱽ ᱛᱮ ᱯᱟᱲᱦᱟᱣᱮᱱᱟᱭ ᱤᱥᱠᱮ ᱵᱟᱛ ᱚᱱᱟ ᱦᱟᱭ ᱤᱥᱠᱩᱞ ᱦᱚᱸ ᱵᱚᱞᱮ ᱢᱚᱸᱡᱽ ᱛᱮ ᱠᱚᱨᱟᱣ ᱠᱮᱜ ᱟᱫᱚ ᱚᱱᱟ ᱛᱟᱭᱚᱢ ᱟᱡ ᱜᱚᱜᱚ ᱵᱟᱵᱟ ᱵᱷᱟᱹᱞᱤ ᱜᱟᱹᱰᱤ ᱜᱟᱹᱰᱤ ᱠᱤᱱ ᱠᱤᱨᱤᱝᱟᱭ ᱛᱚ ᱠᱚᱲᱟ
ᱦᱩᱸ ᱦᱩᱸ
ᱟᱜ ᱚᱱᱟ ᱛᱟᱭᱚᱢ ᱩᱱᱤ ᱜᱤᱫᱽᱨᱟᱹ ᱟᱜ ᱵᱟᱹᱲᱤᱡ ᱰᱟᱦᱟᱨ ᱛᱮᱭ ᱪᱟᱞᱟᱣᱮ ᱼᱼ ᱦᱳᱭ ᱦᱳᱭ ᱟᱫᱚ ᱼᱼ ᱦᱮᱸ ᱱᱚᱜᱼᱚᱭ ᱱᱚᱣᱟ ᱠᱚ ᱵᱚᱞᱮ ᱱᱚᱣᱟ ᱠᱚ ᱠᱟᱛᱷᱟ ᱵᱟᱨᱮᱛᱮ ᱛᱷᱚᱲᱟ ᱟᱵᱮᱱ ᱵᱮᱱ ᱞᱟᱹᱭ ᱦᱚᱪᱚ ᱠᱮ ᱾
ᱦᱮᱸ ᱚᱱᱠᱟ ᱦᱚᱸ ᱦᱩᱭᱩᱜ ᱠᱟᱱ ᱜᱮᱭᱟ ᱟᱫᱚ ᱟᱵᱚ ᱤᱭᱟᱹ ᱠᱚᱫᱚ ᱵᱮᱥᱤᱨ ᱵᱷᱟᱜᱽ ᱜᱮᱛᱚ ᱚᱱᱮ ᱼᱼ ᱨᱮᱸᱜᱮᱡ ᱦᱚᱲ ᱜᱮ ᱟᱵᱚ ᱵᱮᱥᱤ ᱥᱟᱱ ᱥᱟᱱᱛᱟᱲ ᱦᱚᱲ ᱫᱚ ᱵᱮᱥᱤ ᱨᱮᱸᱜᱮᱡ ᱦᱚᱲ ᱜᱮ ᱦᱮᱱᱟᱜ ᱵᱚᱱᱟ ᱾
ᱟᱫᱚ ᱼᱼ
ᱦᱳᱭ ᱼᱼ
ᱚᱱᱟ ᱜᱟᱹᱰᱤ ᱦᱚᱸᱠᱚ ᱠᱤᱨᱤᱧ ᱟᱠᱚ ᱠᱟᱱ ᱜᱮᱭᱟ ᱱᱤᱛᱚᱜ ᱫᱚ ᱜᱟᱹᱰᱤ ᱠᱚ ᱠᱤᱨᱤᱧ ᱟᱠᱚ ᱠᱟᱱᱟ ᱯᱷᱳᱱ ᱠᱚ ᱠᱤᱨᱤᱧ ᱟᱠᱚ ᱠᱟᱱᱟ ᱚᱱᱠᱟ ᱠᱟᱹᱴᱤᱡ ᱵᱮᱥ ᱧᱚᱜ ᱯᱟᱲᱦᱟᱣ ᱞᱮᱠᱷᱟᱱ ᱜᱮ ᱾
ᱥᱮ ᱠᱟᱹᱴᱤᱡ ᱦᱟᱨᱟ ᱧᱚᱜ ᱞᱮᱱ ᱠᱷᱟᱡ ᱜᱮ ᱾ ᱱᱤᱛᱚᱜ ᱫᱚ ᱟᱵᱚ ᱜᱚᱜᱚ ᱵᱟᱵᱟ ᱦᱚᱛᱚ ᱱᱤᱛᱚᱜ ᱫᱚ ᱦᱚᱲ ᱥᱟᱶᱛᱮᱠᱚ ᱼᱼ ᱠᱚᱢᱯᱤᱴᱤᱥᱚᱱᱚᱜ ᱠᱟᱱᱟ ᱡᱮ ᱦᱟᱹᱱᱤ ᱨᱮᱱ ᱜᱤᱫᱟᱹᱨ ᱱᱩᱭ ᱱᱚᱝ ᱼᱼ ᱚᱱᱠᱟ ᱠᱚ ᱠᱤᱨᱤᱧ ᱟᱫᱮᱭᱟ ᱟᱞᱟᱝ ᱨᱮᱱ ᱫᱚ ᱪᱮᱫᱟᱜ ᱵᱟᱞᱟᱝ ᱠᱤᱨᱤᱧ ᱠᱤᱨᱤᱧ ᱟᱭᱟ, ᱥᱮ ᱵᱟᱞᱟᱝ ᱠᱤᱨᱤᱧ ᱟᱹᱠᱤᱱᱟ? ᱚᱱᱠᱟ ᱚᱱᱠᱟ ᱛᱮᱦᱚᱸ ᱜᱚᱼᱵᱟᱵᱟ ᱦᱚᱸᱠᱚ ᱠᱟᱹᱴᱤᱡ ᱠᱚ ᱵᱟᱹᱲᱤᱡᱚᱜ ᱠᱟᱱᱟ ᱾ ᱠᱷᱟᱱ ᱫᱚ ᱜᱟᱹᱰᱤ ᱡᱩᱫᱤ ᱢᱤᱫᱴᱟᱝ ᱚᱲᱟᱜ ᱨᱮ ᱢᱮᱱᱟᱜᱼᱟ, ᱛᱟᱦᱚᱞᱮ ᱟᱫᱚ ᱼᱼ ᱯᱟᱨᱥᱚᱱᱟᱞ ᱜᱟᱹᱰᱤ ᱥᱮ ᱚᱱᱠᱟ ᱫᱚ ᱵᱟᱝ ᱫᱚᱨᱠᱟᱨ ᱾
ᱦᱳᱭ ᱦᱳᱭ ᱟᱨ ᱱᱚᱣᱟ ᱵᱚᱞᱮ ᱟᱹᱞᱤᱧ ᱦᱚᱸᱞᱤᱧ ᱱᱚᱣᱟ ᱵᱟᱨᱮ ᱞᱤᱧ ᱞᱟᱹᱭ ᱦᱚᱪᱚᱭᱮᱫ ᱼᱼ ᱵᱚᱞᱮ ᱱᱚᱣᱟ ᱱᱚᱣᱟ ᱛᱟᱭᱚᱢ ᱜᱤᱫᱟᱹᱨ ᱡᱟᱦᱟᱸ ᱜᱟᱹᱰᱤ ᱠᱚ ᱠᱤᱨᱤᱧᱟᱭ ᱩᱱᱤ ᱫᱚ ᱼᱼ ᱢᱮᱞᱟ ᱯᱟᱛᱟ ᱪᱷᱟᱛᱭ ᱫᱟᱬᱟᱱ ᱛᱟᱦᱮᱱᱟᱭ ᱚᱱᱟ ᱛᱟᱭᱚᱢ ᱼᱼ ᱦᱟᱱᱮ ᱵᱟᱹᱲᱤᱡ ᱠᱩᱲᱤ ᱜᱤᱫᱽᱨᱟᱹ ᱠᱩ ᱪᱷᱮᱲᱟ ᱵᱟᱲᱟ ᱠᱚ ᱛᱟᱦᱮ ᱞᱮ ᱩᱥᱠᱮ ᱵᱟᱫ ᱟᱨ ᱧᱟᱢ ᱚᱱᱠᱟ ᱵᱟᱲᱟᱛᱮ ᱵᱚᱞᱮ ᱟᱫᱚ ᱠᱩᱠᱩ ᱧᱟᱢ ᱜᱩᱠᱚ ᱛᱟᱦᱮᱱᱟᱠᱩ ᱟᱨ ᱠᱟᱹᱴᱤᱡ ᱩᱢᱮᱨ ᱠᱚ ᱵᱟᱯᱞᱟ ᱜᱚᱫᱚᱜ ᱛᱟᱦᱮᱸ ᱱᱟᱠᱚ᱾
ᱦᱩᱸ ᱟᱫᱚ ᱚᱱᱮ ᱱᱟᱥᱮ ᱛᱮᱜᱮ ᱚᱱᱮ ᱡᱮ ᱟᱫᱚ ᱯᱷᱩᱱᱱᱮ ᱠᱤᱨᱤᱧ ᱠᱮᱫ᱾ ᱥᱮ ᱜᱟᱛᱮ ᱜᱤᱫᱟᱹᱨ ᱥᱟᱶᱛᱮ ᱦᱮ ᱪᱚ ᱦᱟᱹᱱᱤᱴᱟᱜ ᱵᱚᱱ ᱫᱷᱟᱱᱫᱟᱭ ᱭᱟ ᱚᱱᱠᱟ ᱠᱟᱛᱮᱫ ᱜᱮᱠᱚ ᱤᱭᱟᱹᱭᱮᱫ ᱠᱚᱣᱟ ᱥᱮ? ᱦᱮᱸ ᱪᱚ ᱛᱟᱦᱚᱞᱮ ᱟᱫᱚ ᱵᱩᱡᱽ ᱩᱱᱟᱹᱜ ᱵᱟᱝ ᱵᱩᱡᱽ ᱠᱟᱛᱮᱫ ᱥᱮ ᱩᱱᱤ ᱫᱚ᱾ ᱟ ᱛᱟᱞᱮ ᱚᱱᱠᱟᱜᱮ ᱟᱫᱚ ᱠᱩᱲᱤ ᱜᱤᱫᱟᱹᱨ ᱡᱩᱫᱤ ᱡᱳᱨ ᱵᱟᱲᱟ ᱠᱮᱫᱮᱭᱟᱭ᱾ ᱪᱚ ᱚᱲᱟᱜ ᱠᱚ ᱤᱫᱤᱧ ᱢᱮ ᱛᱟᱦᱚᱞᱮ ᱪᱮᱫ ᱟᱫᱚ ᱱᱩᱭ ᱫᱚ ᱟᱹᱜᱩᱭᱮᱭᱟᱭ ᱾ ᱟᱹᱜᱩ ᱞᱮᱠᱷᱟᱱ ᱜᱮ ᱟᱫᱚ ᱩᱱᱤᱭᱟᱜ ᱫᱚ ᱟᱫᱚ ᱼᱼ ᱚᱱᱟ ᱚᱲᱚᱜ ᱯᱟᱲᱦᱟᱜ ᱡᱤᱵᱚᱱ ᱫᱚ ᱟᱫᱚ ᱪᱟᱵᱟᱜ ᱛᱟᱭᱟ ᱾
ᱦᱳᱭ ᱦᱳᱭ ᱟᱨ ᱩᱱᱤ ᱡᱟᱦᱟᱸᱭ ᱦᱩᱸ ᱦᱮᱸ ᱞᱟᱹᱭ ᱵᱟᱹᱭᱡᱩᱜ ᱞᱟᱹᱭ ᱵᱮᱱ
ᱛᱟᱨᱯᱚᱨᱮ ᱚᱱᱠᱟ ᱡᱩᱫᱤ ᱚᱲᱟᱜ ᱠᱚᱨᱮ ᱴᱟᱠᱟ ᱯᱚᱭᱥᱟ ᱠᱚᱦᱚᱸ ᱵᱟᱝ ᱛᱟᱦᱮᱱᱟ ᱛᱟᱦᱚᱞᱮ ᱟᱫᱚ ᱯᱩᱨᱟᱹ ᱡᱤᱵᱚᱱ ᱴᱟ ᱜᱮ ᱤᱭᱟᱹ ᱪᱟᱵᱟᱭᱮᱱ ᱛᱟᱭᱟ, ᱩᱱᱤ ᱫᱚ ᱩᱱᱫᱚ ᱠᱮᱵᱚᱞ ᱚᱞᱚᱜ ᱯᱟᱲᱦᱟᱜ ᱵᱷᱚᱨᱥᱟ ᱜᱮᱛᱚ ᱴᱟᱠᱟ ᱯᱚᱭᱥᱟ ᱦᱚᱸ,
ᱚᱞ ᱯᱟᱲᱦᱟᱣ ᱠᱟᱛᱮᱫ ᱡᱩᱫᱤ ᱟᱭᱟᱜ ᱡᱤᱵᱚᱱᱮ ᱵᱚᱫᱚᱞ ᱫᱟᱲᱮᱭᱟᱜ ᱠᱷᱟᱱ ᱵᱷᱟᱹᱞᱤ, ᱵᱟᱠᱷᱟᱱ ᱫᱚ
ᱟᱫᱚ ᱵᱟᱹᱦᱩ ᱠᱚ ᱟᱹᱜᱩ ᱞᱮᱠᱚ ᱠᱷᱟᱱ ᱫᱚ ᱟᱫᱚ ᱚᱞᱚᱜ ᱯᱟᱲᱦᱟᱜ ᱦᱚᱸ ᱵᱟᱝ ᱦᱩᱭ ᱞᱮᱱ ᱛᱟᱭᱟ, ᱟᱫᱚ ᱯᱩᱨᱟᱹ ᱡᱤᱵᱚᱱ ᱴᱟᱜ ᱜᱮ ᱠᱟᱹᱢᱤ ᱠᱟᱹᱢᱤ ᱛᱮᱜᱮ ᱪᱟᱞᱟᱣ ᱞᱟᱜᱟᱣ ᱟᱭᱟ ᱩᱱᱤ ᱫᱚ,
ᱦᱳᱭ ᱱᱤᱛᱚᱜ ᱱᱤᱛᱚᱜ ᱵᱟᱲᱟᱭ ᱵᱮᱱ ᱜᱚᱝᱠᱮ ᱱᱤᱛᱚᱜ ᱚᱱᱠᱟ ᱟᱭᱢᱟ ᱱᱚᱣᱟ ᱟᱰᱮ ᱯᱟᱥᱮ ᱟᱹᱛᱩ ᱠᱚᱨᱮ ᱟᱭᱢᱟ ᱠᱚ ᱚᱱᱠᱟ ᱢᱚᱛᱞᱚᱵ ᱠᱚᱲᱟ ᱠᱚᱧ ᱧᱮᱞ ᱵᱟᱲᱟ ᱠᱟᱜ ᱠᱚ ᱵᱚᱞᱮ ᱡᱟᱦᱟᱸ ᱫᱚ ᱢᱤᱫ ᱥᱚᱢᱚᱭᱨᱮ ᱟᱹᱰᱤ ᱵᱷᱟᱹᱞᱤ ᱯᱟᱲᱦᱟᱜ ᱠᱟᱱ ᱛᱟᱦᱮᱸᱫ ᱠᱚ ᱚᱱᱟ ᱛᱟᱭᱚᱢ ᱠᱚᱞᱮᱡᱽ ᱦᱚᱸ ᱟᱹᱰᱤ ᱢᱚᱸᱡᱽ ᱢᱚᱸᱡᱽ ᱜᱮᱠᱚ ᱠᱚᱞᱮᱡᱚᱜ ᱟᱨ ᱱᱤᱛᱚᱜ ᱚᱱᱠᱟ ᱵᱚᱞᱮ ᱵᱟᱹᱦᱩ ᱠᱚ ᱟᱹᱜᱩ ᱵᱟᱲᱟ ᱠᱮᱫ ᱠᱚᱠᱚ ᱩᱥᱠᱮ ᱵᱟᱫᱽ ᱠᱩ ᱜᱤᱫᱽᱨᱟᱹ ᱟᱯᱟᱛ ᱛᱟᱦᱮᱱᱟ ᱠᱚ ᱟᱨ ᱱᱤᱛᱚᱜ ᱫᱚ ᱢᱟᱡᱫᱩᱨᱤ ᱟᱠᱚ ᱵᱚᱞᱮ᱾
ᱦᱮᱸ ᱱᱤᱛᱚᱜ ᱫᱚ ᱟᱫᱚ ᱵᱟᱹᱦᱩ ᱟᱹᱜᱩ ᱠᱮᱫᱮ ᱠᱷᱟᱡ ᱫᱚ ᱟᱫᱚ ᱱᱤᱛᱚᱜ ᱫᱚ ᱵᱟᱹᱦᱩ ᱛᱚ ᱩᱱᱤᱭᱟᱜ ᱦᱚᱨᱚᱜ ᱵᱟᱸᱫᱮ ᱥᱮ ᱚᱲᱟᱜ ᱨᱮᱱᱟᱜ ᱥᱚᱝᱥᱟᱨ ᱦᱚᱸ ᱩᱱᱫᱚ ᱟᱫᱚ ᱧᱮᱞ ᱞᱟᱜᱟᱣ ᱢᱮᱜᱮᱭᱟ᱾
ᱵᱟᱹᱦᱩᱭ ᱢᱮᱱᱟ ᱟᱱᱟ ᱠᱤᱨᱤᱧ ᱤᱧ ᱢᱮ ᱱᱚᱣᱟ ᱠᱤᱨᱤᱧ ᱤᱧ ᱢᱮ ᱦᱟᱛᱟᱣ ᱟᱢᱦᱚᱸ ᱠᱤᱨᱤᱧ ᱛᱮᱜᱮ ᱞᱟᱜᱟᱣ ᱢᱮᱭᱟ᱾ ᱡᱮᱦᱮᱛᱩ ᱩᱱᱤᱭᱟᱜ ᱫᱟᱭᱤᱛᱛᱚᱢ ᱦᱟᱛᱟᱣ ᱠᱟᱫᱟ᱾
ᱦᱳᱭ ᱦᱳ ᱱᱚᱣᱟ ᱠᱟᱱ ᱜᱮ᱾ ᱟᱫᱚ ᱵᱚᱞᱮ ᱟᱵᱮᱱ ᱡᱟᱦᱟᱱᱟᱜ ᱟᱞᱟᱝ ᱢᱮᱱ ᱠᱮᱫ ᱵᱚᱞᱮ ᱦᱮᱸ ᱱᱤᱭᱟᱹ ᱠᱚᱫᱚ ᱥᱟᱹᱨᱤᱜᱮ ᱵᱚᱞᱮ ᱵᱟᱝ ᱴᱷᱤᱠᱟ ᱵᱚᱞᱮ ᱱᱤᱭᱟᱹ ᱠᱚᱫᱚ
ᱦᱮᱸ ᱚᱱᱟ ᱠᱚᱫᱚ ᱵᱟᱝ ᱴᱷᱤᱠ ᱜᱮᱭᱟ᱾ ᱛᱟᱨᱯᱚᱨ ᱱᱚᱜ-ᱚᱭ ᱢᱤᱫᱴᱟᱱ ᱵᱚᱭᱮᱥ ᱨᱮᱜᱮ ᱚᱱᱟ ᱠᱚ ᱡᱤᱱᱤᱥ ᱫᱚ ᱟᱹᱰᱤ ᱵᱟᱹᱲᱛᱤ ᱧᱚᱜ ᱦᱩᱭᱩᱜ-ᱟ᱾ ᱛᱟᱯᱚᱨ ᱤᱱᱟᱹ ᱜᱟᱱ ᱵᱚᱭᱮᱥ ᱡᱩᱫᱤ ᱯᱟᱨᱚᱢᱚᱜ-ᱟ, ᱟᱫᱚ ᱚᱱᱟ ᱠᱚ ᱡᱤᱱᱤᱥ ᱫᱚ ᱵᱟᱝ ᱦᱩᱭᱩᱜ-ᱟ ᱡᱮᱢᱚᱱ᱾ ᱟᱵᱚ ᱠᱚᱫᱚ ᱦᱚᱭᱛᱚ ᱱᱤᱛᱚᱜ ᱫᱚᱵᱚᱱ ᱠᱟᱹᱴᱤᱡ ᱵᱚᱱ ᱦᱟᱨᱟ ᱯᱟᱨᱚᱢ ᱧᱚᱜ ᱟᱠᱟᱱᱟ᱾ ᱟᱫᱚ ᱟᱵᱚ ᱠᱚᱫᱚ ᱚᱱᱟ ᱵᱟᱹᱦᱩ ᱟᱹᱜᱩ ᱠᱚᱫᱚ ᱩᱱᱟᱹᱜ ᱩᱱᱟᱹᱜ ᱫᱚ ᱵᱟᱵᱚᱱ ᱪᱤᱱᱛᱟᱹᱭ ᱡᱮ ᱩᱱᱟᱹᱜ ᱫᱚ ᱵᱟᱵᱚᱱ ᱪᱟᱬᱚᱜ-ᱟ᱾ ᱵᱟᱹᱦᱩ ᱟᱹᱜᱩ ᱞᱟᱹᱜᱤᱫ ᱡᱮ ᱵᱟᱹᱦᱩᱧ ᱟᱹᱜᱩᱭᱮᱭᱟ ᱦᱳᱭ᱾ ᱟᱨ ᱟᱵᱚ ᱠᱷᱚᱱ ᱡᱟᱦᱟᱸᱭ ᱠᱟᱹᱴᱤᱡ ᱠᱟᱹᱴᱤᱡ ᱧᱚᱜ ᱠᱚ ᱩᱱᱠᱩ ᱠᱚᱫᱚ ᱟᱵᱚ ᱦᱚᱸ ᱚᱱᱠᱟᱱ ᱵᱚᱭᱮᱥ ᱫᱚᱵᱚᱱ ᱯᱟᱨᱚᱢ ᱠᱟᱫᱟ᱾ ᱟᱵᱚ ᱜᱮ ᱩᱱ ᱥᱚᱢᱚᱭ ᱪᱤᱠᱟᱹ ᱠᱟᱛᱮᱫ ᱵᱚᱱ ᱯᱟᱨᱚᱢ ᱠᱟᱱᱟ ᱵᱟᱠᱷᱟᱱ ᱫᱚ ᱩᱱᱠᱩ ᱤᱱᱟᱹ ᱵᱚᱭᱮᱥ ᱨᱮᱜᱮ ᱵᱟᱹᱦᱩ ᱫᱚᱠᱚ ᱟᱹᱜᱩᱭᱮᱫ ᱠᱚᱣᱟ᱾
ᱦᱳᱭ ᱦᱳᱭ ᱚᱱᱟ ᱡᱟᱦᱟᱸᱻ ᱪᱳᱣᱫᱫᱚ ᱯᱚᱱᱨᱚ ᱵᱚᱪᱷᱚᱨ ᱨᱮᱱ ᱠᱚ ᱛᱟᱦᱮᱱ।
ᱦᱮᱸ᱾
ᱦᱳᱭ ᱩᱱ ᱜᱷᱟᱹᱲᱤᱡ ᱫᱚ ᱩᱱᱠᱩᱣᱟᱜ ᱫᱚ ᱵᱟᱝᱼᱟ ᱵᱚᱞᱮ ᱟᱠᱚᱣᱟᱜ ᱢᱮᱪᱩᱨᱤᱴᱤ ᱵᱟᱝ ᱦᱤᱡᱩᱜ ᱡᱮᱢᱚᱱ ᱵᱟᱝ ᱦᱮᱡ ᱠᱚᱜᱼᱟ। ᱟᱨ ᱩᱱᱟᱹᱜ ᱦᱩᱫᱤᱥ ᱥᱟᱹᱠᱛᱤ ᱵᱟᱝ ᱛᱟᱦᱮᱱ ᱛᱟᱠᱚ।
ᱦᱮᱸ ᱟᱨ
ᱩᱱᱨᱮᱜᱤ ᱵᱟᱹᱦᱩ ᱠᱚ ᱟᱹᱜᱩ ᱠᱚᱣᱟ ᱠᱚ ᱛᱟᱦᱮᱱᱟ ᱠᱚ ᱥᱮ ᱠᱩᱲᱤ ᱜᱤᱫᱽᱨᱟᱹ ᱦᱚᱸ
ᱦᱩᱸ ᱚᱱᱮ ᱛᱚ ᱩᱱ ᱥᱚᱢᱚᱭ ᱜᱮᱛᱚ ᱦᱚᱲᱢᱚ ᱨᱮᱱᱟᱜ ᱟᱵᱚᱣᱟᱜ ᱦᱚᱨᱢᱚᱱᱟᱞ ᱤᱭᱟᱹ ᱠᱚᱦᱚᱸ ᱮᱱᱛᱮᱫ ᱵᱚᱫᱚᱞᱚᱜ ᱛᱟᱵᱚᱱᱟ ᱥᱮ ᱟᱫᱚ ᱩᱱᱫᱚ ᱠᱟᱹᱴᱤᱡ ᱚᱱᱟ ᱪᱷᱮᱛᱮᱫ ᱠᱚᱦᱚᱸ ᱠᱟᱹᱴᱤᱡ ᱰᱷᱮᱨᱚᱜᱼᱟ ᱚᱱᱟ ᱦᱚᱛᱮᱡ ᱛᱮ ᱟᱫᱚ ᱩᱱ ᱥᱚᱢᱚᱭ ᱜᱮ ᱟᱫᱚ ᱡᱟᱦᱟᱸ ᱟᱭᱟᱜ ᱤᱪᱪᱷᱟᱹ ᱡᱳᱨ ᱛᱮᱜᱮ ᱚᱱᱟ ᱠᱚ ᱠᱟᱹᱢᱤ ᱦᱚᱸᱭ ᱠᱚᱨᱟᱣ ᱠᱮᱭᱟ ᱾
ᱦᱳᱭ ᱦᱳᱭ ᱦᱳᱭ ᱟᱵᱮᱱ ᱞᱟᱹᱭ ᱦᱩ
ᱟᱫᱚ ᱚᱱᱟ ᱫᱚ ᱫᱳᱥ ᱫᱚ ᱚᱠᱚᱭᱟᱜ ᱮᱢ ᱢᱮᱛᱟᱜᱼᱟ ᱟᱭᱟᱜ ᱥᱮ ᱟᱭᱟᱜ ᱚᱱᱟ ᱤᱭᱟᱹ ᱨᱮᱱᱟᱜ᱾ ᱠᱤᱱᱛᱩ ᱫᱳᱥ ᱫᱚ ᱚᱱᱟ ᱫᱚ ᱱᱤᱡᱮ ᱠᱚᱱᱴᱨᱳᱞ ᱛᱟᱦᱮᱱ ᱜᱮ ᱵᱷᱟᱞᱤᱭᱟ ᱤᱱᱟᱹ ᱤᱱᱟᱹ ᱥᱚᱢᱚᱭ ᱫᱚ ᱡᱚᱛᱚ ᱦᱚᱲᱟᱜ ᱜᱮ ᱡᱚᱛᱚ ᱢᱟᱹᱱᱢᱤᱭᱟᱜ ᱜᱮ ᱤᱱᱠᱟᱹ ᱜᱮ ᱦᱩᱭᱩᱜ ᱜᱮᱭᱟ।
ᱦᱳᱭ ᱦᱳᱭ ᱟᱫᱚ ᱜᱚᱝᱠᱮ ᱱᱤᱭᱟᱹᱨᱮ ᱟᱹᱞᱤᱧ ᱢᱮᱱ ᱠᱮᱜᱼᱟ ᱵᱚᱞᱮ ᱟᱫᱚ ᱱᱤᱭᱟᱹᱨᱮ ᱵᱚᱞᱮ ᱟᱜ ᱜᱚᱜᱚ ᱵᱟᱵᱟ ᱵᱚᱞᱮ ᱡᱟᱦᱟᱸ ᱠᱚ ᱢᱮᱱ ᱪᱚ ᱫᱟᱲᱮᱭᱟᱜ ᱠᱚ ᱱᱤᱭᱟᱹᱨᱮ ᱵᱚᱞᱮ
ᱪᱮᱫ ᱞᱮᱠᱟ?
ᱵᱚᱞᱮ ᱡᱟᱦᱟᱸ ᱱᱚᱣᱟ ᱜᱤᱫᱽᱨᱟᱹ ᱵᱟᱹᱲᱤᱡ ᱮ ᱠᱟᱱ ᱠᱚ ᱟᱫᱚ ᱱᱚᱣᱟᱨᱮ ᱜᱚᱜᱚ ᱵᱟᱵᱟ ᱵᱚᱞᱮ ᱠᱷᱩᱵ ᱟᱻ ᱵᱚᱞᱮ ᱨᱩᱠᱟᱣ ᱠᱚ ᱞᱟᱜᱟᱣ ᱫᱟᱲᱭᱟᱜᱼᱟ ᱥᱮ ᱵᱟᱝ ᱠᱚ ᱞᱟᱜᱟᱣ ᱫᱟᱲᱮᱭᱟᱜᱼᱟ ᱵᱚᱞᱮ?
ᱦᱮᱸ ᱜᱚᱜᱚ ᱵᱟᱵᱟ ᱦᱚᱸ ᱩᱱᱠᱩ ᱦᱚᱸ ᱧᱮᱞ ᱫᱚᱨᱠᱟᱨ ᱜᱮ᱾ ᱚᱱᱮ ᱛᱚ ᱞᱟᱹᱭ ᱠᱮᱫᱟᱞᱤᱧ ᱡᱮ ᱼᱼ ᱩᱱᱤ ᱫᱚ ᱢᱟᱱᱮ ᱠᱚᱞᱮᱡᱽ ᱪᱤᱠᱟᱱ ᱦᱟᱹᱵᱤᱡ ᱫᱚ ᱧᱮᱞᱮ ᱜᱮ ᱦᱩᱭᱩᱜᱜᱼᱟ ᱩᱱᱤ ᱪᱮᱫ ᱠᱚ ᱪᱤᱠᱟᱹ ᱪᱤᱠᱟᱹᱭᱮᱫᱟ ᱪᱮᱫ ᱠᱚ ᱵᱟᱭ ᱪᱤᱠᱟᱹᱭᱮᱫᱟ ᱠᱟᱹᱴᱤᱡ ᱞᱚᱠᱠᱷᱚ ᱜᱮ ᱫᱚᱦᱚᱭ ᱞᱟᱜᱟ ᱼᱼ
ᱦᱳᱭ ᱦᱳᱭ
ᱩᱱᱤ ᱚᱠᱚᱭ ᱠᱚ ᱥᱟᱶᱟᱣ ᱜᱟᱛᱮᱜ ᱠᱟᱱᱟ ᱵᱟᱭ ᱜᱟᱛᱮᱜ ᱠᱟᱱᱟ ᱚᱱᱠᱟ ᱵᱟᱹᱲᱤᱡ ᱜᱟᱛᱮ᱾ ᱥᱮ ᱪᱮᱫ ᱞᱮᱠᱟᱱ ᱜᱟᱛᱮ ᱠᱚᱥᱟᱣ ᱜᱟᱛᱮᱜ ᱠᱟᱱᱟᱭ
ᱚᱱᱟ ᱠᱚ ᱞᱚᱠᱠᱷᱚ ᱛᱟᱦᱮᱸ ᱫᱟᱲᱮ ᱠᱷᱟᱱ ᱫᱚ ᱠᱟᱹᱴᱤᱡ ᱼᱼ ᱢᱟᱱᱮ ᱜᱤᱫᱽᱟᱹᱨᱟᱜ ᱵᱷᱟᱞᱤ ᱦᱩᱭᱩᱜ ᱛᱟᱭᱟ ᱩᱱ ᱥᱚᱢᱚᱭ ᱜᱮ ᱻᱻ ᱛᱚᱭ ᱵᱟᱹᱲᱤᱡᱚᱜᱼᱟ ᱵᱟᱹᱲᱤᱡ ᱨᱮᱱᱟᱜ ᱴᱟᱭᱤᱢ ᱫᱚ ᱩᱱ ᱥᱚᱢᱚᱭ ᱠᱟᱱ ᱛᱟᱭ ᱼᱼ
ᱦᱳᱭ ᱚᱱᱟ ᱡᱟᱦᱟᱸ ᱤᱥᱠᱩᱞ ᱟᱨ ᱟᱱᱦᱟᱜ ᱤᱥᱠᱩᱞ ᱛᱟᱦᱮᱸᱫ ᱼᱼ ᱩᱱ ᱱᱚᱛᱮ ᱜᱮ ᱵᱚᱞᱮ ᱼᱼ ᱮᱸ ᱦᱚᱲᱢᱚ ᱨᱮ ᱦᱚᱲᱢᱚ ᱠᱚ ᱪᱮᱧᱡᱚᱜ ᱛᱟᱦᱮᱱ ᱵᱚᱞᱮ ᱩᱱ ᱜᱷᱟᱹᱲᱤᱡ ᱜᱮ ᱮ ᱼᱼ ᱚᱱᱟ ᱠᱚ ᱥᱚᱢᱚᱭ ᱫᱚ ᱛᱟᱦᱮᱱᱟ ᱵᱚᱞᱮ।
ᱦᱩᱸ ᱩᱱᱥᱩᱢᱚᱭ ᱜᱮᱛᱚ ᱚᱱᱮ ᱟᱵᱚᱣᱟᱜ ᱦᱚᱸ ᱡᱚᱛᱚ ᱚᱱᱟ ᱤᱭᱟᱹ ᱠᱚᱫᱚ ᱵᱮᱱᱟᱜ ᱟᱥᱮ ᱟᱫᱚ ᱩᱱᱥᱚᱢᱚᱭ ᱜᱮ ᱼᱼ ᱪᱤᱱᱛᱟᱹ ᱷᱟᱵᱽᱱᱟ ᱠᱚᱦᱚᱸ
ᱦᱳᱭ ᱦᱳᱭ ᱦᱳᱭ ᱟᱲᱟᱝ ᱵᱮᱱ ᱟᱸᱡᱚᱢᱮᱫ ᱜᱮᱭᱟ ᱵᱮᱱ?
ᱤᱱᱟᱹᱜᱮ ᱠᱚᱨᱟᱣ ᱜᱮ ᱱᱚᱜ ᱚᱚᱭ ᱚᱠᱛᱚ ᱦᱚᱸ ᱪᱟᱵᱟᱭᱮᱱ ᱛᱟᱞᱟᱝᱼᱟ᱾
ᱦᱳᱭ ᱦᱮᱸ ᱢᱟ ᱛᱚᱵᱮ ᱢᱩᱪᱟᱹᱫ ᱥᱚᱢᱚᱭ ᱨᱮ ᱢᱩᱪᱟᱹᱫ ᱡᱚᱦᱟᱨ
ᱦᱮᱸ ᱡᱚᱦᱟᱨ ᱜᱮ
ᱟᱹᱰᱤ ᱢᱚᱡᱽ ᱞᱤᱧ ᱵᱩᱡᱽ ᱠᱮᱫᱟ ᱟᱵᱮᱱ ᱥᱟᱶᱛᱮ ᱜᱚᱞ ᱜᱟᱞᱢᱟᱨᱟᱣ ᱠᱟᱛᱮᱫ ᱵᱚᱦᱩ ᱜᱟᱱ ᱵᱚᱦᱩ ᱜᱟᱱ ᱪᱤᱱᱛᱟᱹ ᱵᱷᱟᱵᱱᱟ